ᱦᱮᱸ ᱜᱚᱝᱠᱮ ᱡᱚᱦᱟᱨ ᱜᱮ ᱡᱚᱦᱟᱨᱜ ᱜᱮ
ᱦᱮᱸ ᱡᱚᱦᱟᱨ ᱜᱮ ᱡᱚᱦᱟᱨ ᱛᱟᱯᱚᱨ ᱪᱮᱫ ᱠᱚᱵᱤᱱ ᱪᱤᱠᱟᱭᱟ?
ᱱᱤᱛᱚᱜ ᱫᱚ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ᱾ ᱟᱹᱵᱤᱱ ᱫᱚ ᱪᱮᱫ ᱠᱚᱵᱤᱱ ᱪᱤᱠᱟᱹᱭᱮᱫᱟ?
ᱟᱣᱨᱤᱞᱤᱧ ᱡᱚᱢᱟ ᱟᱨᱠᱤ ᱡᱚᱢ ᱞᱟᱹᱜᱤᱫ ᱞᱤᱧ ᱢᱤᱫ ᱜᱷᱟᱹᱲᱤᱡ ᱯᱚᱨ ᱤᱥᱤᱱ ᱵᱟᱥᱟᱝ ᱠᱚ ᱡᱚᱛᱚ ᱨᱮᱰᱤ ᱠᱟᱱᱟ ᱢᱤᱫ ᱜᱷᱟᱱ. ᱲᱤᱪ ᱯᱚᱨ ᱡᱚᱢ ᱦᱩᱭᱩᱜᱼᱟ ᱟᱨᱠᱤ ᱦᱳᱭ
ᱟᱪᱪᱷᱟ ᱟᱹᱞᱤᱧ ᱫᱚᱞᱤᱧ ᱡᱚᱢ ᱵᱟᱲᱟ ᱜᱚᱫ ᱠᱮᱫᱟ ᱟᱨᱠᱤ ᱠᱟᱹᱴᱤᱡ ᱞᱤᱧ ᱢᱟᱲᱟᱝ ᱮᱱᱟ
ᱚ ᱜᱚᱝᱠᱮ ᱛᱟᱦᱚᱞᱮ ᱪᱮᱫ ᱠᱚ ᱡᱚᱢ ᱪᱮᱫ ᱠᱚ ᱵᱤᱱ ᱡᱚᱢ ᱠᱟᱜᱼᱟ
ᱛᱮᱦᱤᱧ ᱫᱚ ᱨᱩᱴᱤ ᱯᱚᱨᱚᱴᱟ ᱠᱚᱠᱚ ᱡᱚᱢ ᱵᱟᱲᱟ ᱦᱩᱭᱱᱟ ᱫᱟᱠᱟ ᱠᱚ ᱤᱥᱤᱱ ᱵᱟᱲᱟ ᱵᱟᱝ ᱦᱩᱭ ᱟᱠᱟᱱᱟ ᱟᱨᱠᱤ ᱨᱚᱛ ᱧᱮᱞ ᱠᱚ ᱪᱟᱞᱟᱣ ᱦᱩᱭ ᱞᱮᱱᱟ ᱛᱚ ᱚᱱᱟᱛᱮ ᱫᱮᱨᱤᱭᱮᱱᱟ ᱦᱤᱡᱩᱜ ᱛᱮ ᱛᱟᱦᱞᱮ ᱟᱫᱚ ᱨᱩᱴᱤ ᱯᱚᱨᱚᱴᱟ ᱠᱚᱜᱮ ᱡᱚᱢ ᱵᱟᱲᱟ ᱦᱩᱭ ᱮᱱᱟ
ᱚ ᱟᱪᱪᱷᱟ ᱟᱪᱪᱷᱟ ᱚ ᱟᱞᱤᱧ ᱫᱚ ᱫᱟᱠᱟ ᱜᱮ ᱛᱤᱠᱤᱱ ᱨᱮ ᱤᱥᱤᱱ ᱦᱩᱭ ᱞᱮᱱᱟ ᱛᱟᱦᱞᱮ ᱚᱱᱟ ᱫᱟᱠᱟ ᱠᱚᱜᱮ ᱦᱮᱱᱟᱜ ᱜᱮᱭᱟ ᱟᱨ ᱩᱛᱩ ᱠᱚᱫᱚ ᱚᱸᱭ ᱠᱚ ᱟᱹᱞᱩ ᱠᱚ ᱥᱤᱯᱤ ᱦᱩᱭᱩᱜ ᱠᱟᱱᱟ ᱚᱱᱟ ᱠᱚᱜᱮ ᱡᱚᱢ ᱦᱩᱭᱩᱜᱼᱟ ᱟᱨᱠᱤ᱾ ᱦᱳᱭ ᱦᱳᱭ
ᱮ ᱟᱯᱮ ᱥᱮᱫ ᱫᱚ ᱵᱟᱯᱞᱟ ᱠᱚᱫᱚ ᱦᱩᱭ ᱵᱟᱲᱟᱜ ᱠᱟᱱᱟ ᱥᱮ ᱵᱟᱝ ᱱᱤᱛᱚᱜ ᱫᱚ?
ᱦᱮᱸ ᱱᱚᱜᱼᱚᱭ ᱛᱚ ᱵᱟᱯᱞᱟ ᱥᱤᱡᱤᱱ ᱜᱮ ᱱᱚᱜᱚᱭ ᱫᱚᱢᱮ ᱵᱟᱯᱞᱟ ᱠᱚ ᱦᱩᱭᱱᱟ᱾ ᱟᱨ ᱵᱟᱯᱞᱟ ᱠᱷᱚᱱ ᱫᱚ ᱵᱤᱥᱤ ᱚᱱᱟ ᱵᱟᱦᱟ ᱥᱟᱦᱟ ᱠᱚᱜᱮ ᱦᱩᱭᱩᱜ ᱠᱟᱱᱟ ᱟᱨᱠᱤ ᱱᱚᱣᱟ ᱠᱚᱨᱮ ᱫᱚ᱾
ᱟᱪᱪᱷᱟ ᱟᱪᱷᱟ ᱦᱮᱸ‌ᱛᱚ ᱵᱤᱥ ᱫᱤᱥᱚᱢ ᱨᱮ ᱵᱟᱷᱟᱥᱟᱣᱦᱟ ᱜᱮ ᱵᱮᱥᱤ ᱦᱩᱭᱩᱜ ᱠᱟᱱᱟ ᱟᱨᱠᱤ᱾ᱧᱮᱞ ᱧᱮᱯᱮᱞ ᱠᱟᱛᱮᱜ ᱫᱚ ᱠᱷᱩᱵ ᱠᱚᱢ ᱵᱟᱲᱟ ᱜᱮ ᱧᱮᱞ ᱵᱟᱲᱟᱜ ᱠᱟᱱᱟ᱾
ᱦᱳᱭ ᱦᱳᱭ ᱦᱳᱭ ᱟᱫᱚ ᱜᱚᱝᱠᱮ ᱛᱟᱦᱚᱞᱮ ᱟᱯᱮ ᱥᱮᱫ ᱫᱚ ᱪᱮᱫ ᱞᱮᱠᱟ ᱢᱟᱱᱮ? ᱮᱸ ᱵᱟᱯᱞᱟ ᱜᱮ ᱵᱮᱥᱤᱜ ᱠᱟᱱᱟ? ᱥᱮ ᱱᱚᱣᱟ ᱵᱟᱦᱟ ᱥᱟᱣᱦᱟ ᱠᱚᱜᱮ ᱵᱮᱥᱤᱜ ᱠᱟᱱᱟ?
ᱟᱞᱮ ᱥᱮᱫ ᱦᱚᱸ ᱚᱱᱠᱟᱜᱮ ᱢᱟᱱᱮ ᱱᱤᱛᱚᱜ ᱫᱚ ᱵᱟᱦᱟ ᱥᱟᱣᱦᱟ ᱜᱮ ᱵᱮᱥᱤᱜ ᱠᱟᱱᱟ᱾ ᱢᱟᱱᱮ ᱟᱹᱜᱩ ᱜᱚᱥᱚ ᱵᱟᱯᱞᱟ ᱡᱟᱦᱟᱸ ᱫᱚᱵᱚᱱ ᱞᱟᱹᱭ ᱫᱟ᱾ ᱦᱮᱸ ᱚᱱᱟ ᱜᱮ ᱵᱮᱥᱤᱜ ᱠᱟᱱᱟ ᱟᱫᱚ ᱧᱮᱞ ᱧᱮᱯᱮᱞ ᱠᱟᱛᱮ ᱫᱚ ᱠᱷᱩᱵ ᱠᱚᱢ, ᱠᱳᱱᱳ ᱠᱳᱱᱳ ᱵᱚᱪᱷᱚᱨ ᱨᱮᱫᱚ ᱧᱮᱞᱚᱜ ᱠᱟᱱᱟ ᱡᱮ
ᱟᱹᱜᱩ ᱵᱟᱲᱟ ᱠᱟᱛᱮᱫ ᱫᱚ ᱫᱚᱦᱚ ᱜᱚᱥᱚ ᱠᱟᱛᱮᱜ ᱜᱮ ᱚᱱᱟᱜᱮ ᱦᱩᱭᱩᱜ ᱠᱟᱱᱟ ᱧᱮᱞ ᱧᱯᱮᱞ ᱠᱟᱛᱮᱜ ᱫᱚ ᱵᱟᱝ ᱦᱩᱭᱩᱜ ᱠᱟᱱᱟ ᱟᱨᱠᱤ᱾
ᱟᱪᱪᱷᱟ ᱟᱪᱪᱷᱟ ᱦᱳᱭ ᱚᱱᱠᱟ ᱜᱮ ᱧᱮᱞ ᱧᱟᱢᱚᱜ ᱠᱟᱱᱟ ᱠᱷᱩᱵ ᱵᱤᱥᱤ ᱪᱮᱫᱟᱜ ᱥᱮ ᱟᱞᱮ ᱥᱮᱫ ᱦᱚᱸ ᱚᱱᱠᱟ ᱜᱮ ᱧᱮᱞ ᱧᱟᱢᱚᱜᱼᱟ ᱠᱟᱱᱟ ᱦᱳᱭ ᱥᱮ᱾
ᱦᱩᱸᱻ
ᱦᱳᱭ ᱛᱟᱦᱚᱞᱮ ᱱᱚᱜᱼᱚ ᱱᱚᱣᱟ ᱠᱚ ᱱᱤᱭ ᱡᱮ ᱡᱮ ᱟᱸᱜᱤᱨ ᱟᱸᱜᱤᱨ ᱧᱟᱯᱟᱢ ᱵᱟᱯᱞᱟ ᱱᱚᱜᱼᱚ ᱱᱚᱣᱟ ᱠᱚ ᱱᱤᱭᱟᱹ ᱫᱚ ᱟᱵᱤᱱᱟᱜ ᱢᱚᱛ ᱪᱮᱫ ᱞᱮᱠᱟ ᱛᱟᱹᱵᱤᱱ?
ᱟᱹᱞᱤᱧ ᱫᱚ ᱱᱚᱣᱟ ᱜᱮ ᱢᱟᱱᱮ ᱟᱸᱜᱤᱨᱨ ᱧᱟᱯᱟᱢ ᱵᱟᱯᱞᱟ ᱥᱮᱫ ᱫᱚ ᱩᱱᱟᱹᱜ ᱫᱚ ᱵᱟᱹᱞᱤᱧ ᱥᱟᱯᱳᱴ ᱜᱮᱭᱟ᱾ ᱠᱟᱨᱚᱱ ᱫᱚ
ᱱᱤᱛᱳᱜ ᱡᱟᱦᱟᱸ ᱟᱹᱛᱩ ᱚᱲᱟᱜ ᱠᱚᱨᱮ ᱧᱮᱞᱚᱜ ᱠᱟᱱᱟ ᱡᱮ ᱠᱳᱱᱳ ᱡᱟᱦᱟᱸᱟᱭ ᱵᱟᱹᱦᱩ ᱟᱹᱜᱩ ᱜᱚᱥᱚ ᱠᱟᱛᱮᱫ ᱢᱮᱱᱟᱭᱟ, ᱩᱱᱤ ᱜᱤᱫᱽᱨᱟᱹ ᱠᱚ ᱦᱩᱭ ᱵᱟᱲᱟ ᱠᱟᱛᱮᱫ ᱠᱚ ᱵᱟᱯᱞᱟᱜ ᱠᱟᱱᱟ, ᱛᱚ ᱜᱤᱫᱽᱨᱟᱹ ᱠᱚ ᱟᱠᱚᱨ ᱨᱮᱱ ᱜᱤᱫᱽᱨᱟᱹ ᱠᱚ ᱡᱟᱦᱟᱸ ᱵᱟᱯᱞᱟ ᱠᱚᱠᱚ ᱧᱮᱞ ᱵᱟᱲᱟᱭᱮᱫᱟ, ᱛᱚ ᱱᱚᱣᱟ ᱠᱚᱫᱚ ᱮᱠᱴᱩ ᱠᱷᱟᱨᱟᱯ ᱧᱚᱜ ᱵᱩᱡᱷᱟᱹᱜ ᱠᱟᱱᱟ ᱟᱨᱠᱤ ᱟᱵᱚ ᱫᱤᱠ ᱫᱤᱭᱮ ᱠᱷᱚᱱ ᱫᱚ, ᱛᱚ ᱚᱱᱟᱛᱮ ᱦᱮᱸ ᱚᱱᱟᱛᱮ ᱟᱫᱚ ᱚᱱᱟᱫᱚ ᱟᱹᱞᱤᱧ ᱫᱚ ᱵᱟᱹᱞᱤᱧ ᱥᱟᱯᱚᱴ ᱵᱟᱲᱟᱭᱮᱫ ᱟᱹᱜᱩ ᱜᱚᱥᱚ ᱵᱟᱯᱞᱟ ᱠᱚᱫᱚ ᱟᱨᱠᱤ᱾ ᱦᱮ ᱟᱹᱵᱤᱱ ᱪᱮᱫ ᱱᱚᱣᱟ ᱱᱤᱭᱟᱹ ᱪᱮᱫ ᱢᱚᱛᱟᱢᱚᱛ ᱛᱟᱵᱤᱱ ᱠᱟᱹᱴᱤᱡ ᱞᱟᱹᱭ ᱛᱟᱵᱤᱱ᱾
ᱟᱞᱤᱧ ᱦᱚᱸ ᱱᱤᱭᱟᱹ ᱱᱤᱭᱟᱹ ᱫᱚ ᱢᱚᱛᱟᱢᱚᱛ ᱵᱚᱞᱛᱮ ᱫᱚ ᱪᱮᱫ ᱞᱮᱠᱟ ᱞᱤᱧ ᱞᱟᱹᱭᱟ ᱡᱮ ᱱᱚᱜᱼᱚᱭ ᱡᱮ ᱟᱸᱜᱤᱨ ᱧᱟᱯᱟᱢ ᱵᱟᱯᱞᱟ ᱦᱳᱭᱥᱮ᱾ ᱟᱨ ᱛᱟᱦᱚᱞᱮ ᱟᱵᱤᱱ ᱡᱟᱦᱟᱸ ᱵᱤᱱ ᱞᱟᱹᱭ ᱠᱮᱫᱟ ᱡᱮ ᱱᱚᱜ ᱚᱚᱭ ᱜᱤᱫᱽᱨᱟᱹ ᱠᱚ ᱦᱩᱭ ᱯᱚᱨᱮ ᱵᱟ ᱢᱟᱱᱮ ᱵᱟᱦᱟᱥᱟᱣᱦᱟ ᱦᱩᱭᱩᱜ ᱠᱟᱱᱟ, ᱵᱟᱯᱞᱟ ᱦᱩᱭᱩᱜ ᱠᱟᱱᱟ ᱛᱟᱦᱚᱞᱮ ᱩᱱᱤ ᱜᱤᱫᱽᱨᱟᱹ ᱫᱚᱭ ᱧᱮᱞ ᱧᱟᱢ ᱮ ᱫᱟᱭ ᱡᱮ ᱮᱸᱜᱟᱛ ᱟᱯᱟᱛᱟᱜ ᱵᱟᱯᱞᱟ ᱟᱨᱠᱤ ᱦᱳᱭᱥᱮ, ᱛᱚ ᱟᱹᱰᱤ ᱵᱟᱹᱲᱤᱡ ᱜᱮ ᱦᱩᱭᱩᱜ ᱠᱟᱱᱟ, ᱟᱨ ᱛᱟᱨᱯᱚᱨᱮ ᱦᱩᱭᱩᱜ ᱠᱟᱱᱟ ᱡᱮ ᱟᱵᱚ ᱡᱮ ᱱᱚᱜ ᱚᱭ ᱜᱤᱫᱽᱨᱟᱹ ᱩᱱᱠᱩ ᱦᱟᱨᱟ ᱵᱩᱨᱩᱜ ᱠᱟᱱᱟ ᱟᱵᱚᱨᱮᱱ ᱡᱟᱦᱟᱸᱭ ᱮ ᱢᱟᱱᱮ ᱵᱟᱵᱟ ᱛᱟᱠᱚ ᱢᱟ ᱛᱟᱠᱚ ᱦᱳᱭ ᱥᱮ᱾
ᱦᱮᱸ ᱦᱮᱸ ᱦᱮᱸ
ᱦᱚᱸ ᱢᱤᱫᱴᱟᱝ ᱥᱚᱠ ᱥᱟᱫ ᱢᱟᱱᱮ ᱛᱟᱦᱮᱱ ᱛᱟᱠᱚᱣᱟ ᱡᱮ ᱟᱞᱮᱭᱤᱡ ᱵᱟᱹᱵᱩ ᱥᱮ ᱢᱟᱹᱭ ᱢᱟᱹᱭ ᱠᱷᱟᱱ ᱫᱚᱠᱚ ᱢᱟᱱᱮ ᱠᱚ ᱢᱚᱱᱮ ᱠᱟᱜᱼᱟ ᱠᱚ ᱡᱮ ᱟᱞᱮᱭᱤᱡ ᱢᱟᱹᱭ ᱞᱮ ᱵᱷᱟᱜᱤ ᱚᱲᱟᱜ ᱨᱮᱞᱮ ᱜᱚᱝᱠᱟᱭᱟ ᱦᱳᱭ ᱥᱮ᱾ ᱱᱤᱡᱮ ᱛᱮᱞᱮ ᱜᱚᱝᱜᱮᱭᱟ ᱟᱨ ᱵᱟᱹᱵᱩ ᱠᱷᱟᱱ ᱫᱚᱞᱮ ᱵᱟᱹᱩ ᱠᱷᱟᱱ ᱫᱚ ᱟᱫᱚ ᱠᱚ ᱞᱟᱹᱭᱟ ᱡᱮ ᱦᱮᱸ ᱵᱷᱟ ᱵᱷᱟᱜᱮ ᱧᱚᱜ ᱢᱟᱱᱮ ᱞᱮ ᱟᱹᱜᱩ ᱟᱭᱟ ᱥᱮ ᱥᱚᱝᱥᱟᱨ ᱢᱟᱱᱮ ᱥᱚᱝᱥᱟᱨᱟᱭᱟᱞᱮ᱾ ᱚᱱᱟ ᱠᱚ ᱢᱤᱫ ᱴᱟᱝ ᱟᱠᱚᱣᱟᱜ ᱢᱟᱱᱮ ᱟᱹᱰᱤ ᱟᱹᱰᱤ ᱜᱟᱱ ᱟᱥ ᱛᱟᱦᱮᱱ ᱛᱟᱠᱚᱣᱟ ᱛᱚ ᱱᱚᱜᱼᱚ ᱱᱚᱶᱟ ᱡᱚᱛᱚ ᱨᱟᱯᱩᱫ ᱪᱟᱵᱟᱜᱼᱟ ᱟᱨᱠᱤ ᱱᱤᱡᱮᱛᱮ ᱡᱩᱫᱤ ᱟᱸᱜᱤᱨ ᱠᱟᱛᱮ ᱠᱚ ᱵᱟᱯᱞᱟᱜ ᱠᱷᱟᱱ ᱦᱳᱭ ᱥᱮ
ᱟᱪᱪᱷᱟ ᱟᱪᱪᱷᱟ ᱦᱮᱸ
ᱦᱮᱸ ᱛᱟᱦᱞᱮ ᱟᱯᱮ ᱥᱮᱫ ᱫᱚ ᱵᱟᱯᱞᱟ ᱠᱚᱫᱚ ᱛᱤᱱ ᱫᱤᱱ ᱦᱩᱭᱩᱜ ᱜᱮᱭᱟ?
ᱵᱟᱯᱞᱟ ᱠᱚᱫᱚ ᱡᱮᱢᱚᱱ ᱞᱟᱦᱟᱛᱮ ᱡᱮᱢᱚᱱ ᱛᱟᱦᱮᱸ ᱠᱟᱱᱟ ᱡᱮ ᱢᱤᱫ ᱫᱤᱱ ᱠᱚ ᱪᱟᱞᱟᱜᱼᱟ ᱦᱮᱸᱥᱮ ᱢᱤᱫ ᱴᱟᱝ ᱯᱩᱨᱟᱹ ᱥᱤᱧ ᱠᱚ ᱛᱟᱦᱮᱱᱟ ᱦᱳᱭᱥᱮ ᱢᱤᱫ ᱴᱟᱝ ᱯᱩᱨᱟᱹ ᱥᱟᱨᱟ ᱫᱤᱱ ᱠᱚ ᱛᱟᱦᱮᱱᱟ ᱛᱟᱨᱯᱚᱨᱮ ᱟᱫᱚ ᱢᱟᱱᱮ ᱵᱟᱯᱞᱟ ᱵᱟᱲᱟ ᱠᱟᱛᱮᱜ ᱟᱫᱚ ᱠᱚ ᱦᱤᱡᱩᱜᱼᱟ, ᱦᱳᱭᱥᱮ᱾
ᱦᱩᱸ
ᱱᱮᱛᱟᱨ ᱫᱚ ᱟᱫᱚ ᱩᱱᱟᱹᱜ ᱫᱚ ᱟᱫᱚ ᱵᱟᱠᱚ ᱫᱮᱨᱤᱭᱫᱟ᱾ ᱟᱨ ᱱᱮᱛᱟᱨ ᱫᱚ ᱟᱰᱤ ᱟᱹᱰᱤ ᱠᱚ ᱥᱚᱴᱠᱟᱴ ᱟᱠᱟᱫᱟ ᱥᱮ ᱪᱮᱫ ᱞᱮᱠᱟ? ᱡᱮ ᱚᱱᱟ ᱟᱹᱭᱩᱵ ᱜᱮᱠᱚ ᱪᱟᱞᱟᱜ ᱠᱟᱱᱟ᱾ ᱦᱳᱭᱥᱮ, ᱟᱹᱭᱩᱵ ᱠᱚ ᱪᱟᱞᱟᱜ ᱠᱟᱱᱟ ᱟᱨ ᱢᱟᱱᱮ ᱠᱚᱲᱟ ᱚᱲᱟᱜ ᱠᱷᱚᱱ᱾ ᱟᱹᱭᱩᱵ ᱠᱚ ᱪᱟᱞᱟᱜ ᱠᱟᱱᱟ᱾ ᱟᱨ ᱛᱟᱨᱯᱚᱨ ᱦᱩᱭᱩᱜ ᱠᱟᱱᱟ ᱚᱱᱟ ᱵᱷᱳᱨ ᱵᱷᱳᱨ ᱴᱟᱭᱤᱢ ᱜᱮ ᱵᱟᱯᱞᱟ ᱫᱚ ᱦᱩᱭᱩᱜ ᱠᱟᱱᱟ ᱟᱨ᱾ ᱦᱳᱭᱥᱮ ᱡᱟᱦᱟᱸ ᱥᱤᱸᱫᱩᱨ ᱫᱟᱱ᱾ ᱦᱳᱭ, ᱥᱤᱸᱫᱩᱨ ᱫᱟᱱ ᱫᱚ ᱚᱱᱟ ᱵᱷᱳᱨᱵᱷᱳᱨ ᱴᱟᱭᱤᱢ ᱜᱮ ᱦᱩᱭᱩᱜ ᱠᱟᱱᱟ᱾ ᱟᱨ ᱚᱱᱟ ᱚ ᱵᱟᱯᱞᱟ ᱦᱩᱭ ᱯᱚᱨᱮᱜᱮ ᱚᱱᱟ ᱠᱤᱪᱷᱩ ᱠᱷᱚᱱ ᱛᱟᱨᱯᱚᱨ ᱠᱷᱟᱱᱜ ᱜᱮ ᱚᱱᱟ ᱟᱹᱣᱨᱤ ᱥᱮᱛᱟᱜ ᱥᱮᱛᱟᱜ ᱥᱩᱢᱟᱹᱭ ᱜᱮ ᱟᱫᱚ ᱱᱟᱜ ᱠᱷᱟᱱ ᱟᱫᱚ ᱚᱲᱟᱜ ᱛᱮᱠᱚ ᱨᱩᱣᱟᱹᱲ ᱠᱟᱱᱟ
ᱦᱩᱸ
ᱦᱳᱭ, ᱟᱨ ᱛᱟᱨᱯᱚᱨ ᱚᱱᱮ ᱡᱮ ᱚᱲᱟᱜ ᱠᱚ ᱨᱩᱣᱟᱹᱲ ᱠᱟᱱᱟ, ᱟᱨ ᱩᱱᱠᱩ ᱠᱩᱲᱤ ᱚᱲᱟᱜ ᱨᱮᱱ ᱦᱚᱲ ᱠᱚᱦᱚᱸ ᱟᱫᱚ ᱩᱱᱠᱩ ᱛᱟᱭᱚᱢ ᱛᱟᱭᱚᱢ ᱛᱮᱜᱮ ᱢᱟᱱᱮ ᱱᱩᱠᱩ ᱥᱮᱛᱟᱜ ᱵᱮᱲᱟ ᱠᱚ ᱩᱰᱩᱝᱚᱜ ᱠᱟᱱᱟ, ᱟᱨ ᱩᱝᱠᱩ ᱦᱚᱸᱠᱚ ᱩᱰᱩᱝᱚᱜᱼᱟ ᱚᱱᱠᱟ ᱛᱤᱠᱤᱱ ᱥᱮᱫ᱾ ᱚᱸᱰᱮ ᱠᱷᱚᱱ ᱜᱮ, ᱚᱱᱠᱟᱜ ᱜᱮ ᱵᱮᱯᱟᱨ ᱴᱟᱜ ᱫᱚ ᱦᱩᱭᱩᱜ ᱱᱮᱛᱟᱨ ᱫᱚ ᱪᱮᱫᱟᱜ ᱥᱮ ᱟᱹᱰᱤ ᱠᱚ ᱥᱚᱨᱚᱴ ᱠᱟᱴ ᱟᱠᱟᱫᱟ᱾ ᱡᱮ ᱟᱨ ᱥᱟᱹᱨᱤ ᱠᱟᱛᱷᱟ ᱵᱚᱞᱛᱮ ᱱᱩᱱᱟᱹᱜ ᱥᱚᱨᱴ ᱠᱟᱴᱷ ᱦᱚᱸ ᱢᱟᱱᱮ ᱮᱸ ᱫᱚᱨᱠᱟᱨ ᱵᱟᱝ ᱛᱟᱦᱮᱸ ᱠᱟᱱᱟ ᱟᱨᱠᱤ ᱦᱳᱭᱥᱮ᱾
ᱦᱩᱸ᱾
ᱟᱵᱚᱣᱟᱜ ᱡᱟᱦᱟᱸ ᱢᱟᱨᱮ ᱟᱵᱚᱣᱟᱜ ᱡᱟᱦᱟᱸ ᱢᱟᱨᱮ ᱡᱟᱦᱟᱸ ᱥᱮᱨᱣᱟ ᱛᱟᱦᱮᱸ ᱠᱟᱱ ᱛᱟᱵᱚᱱᱟ ᱚᱱᱟᱜᱮ ᱟᱹᱰᱤ ᱱᱟᱯᱟᱭ ᱛᱟᱦᱮᱸ ᱠᱟᱱ ᱛᱟᱵᱚᱱᱟ᱾ ᱠᱟᱹᱰᱤ ᱵᱷᱟᱜᱤ ᱛᱟᱦᱮᱸ ᱠᱟᱱ ᱛᱟᱵᱚᱱᱟ ᱦᱮᱸᱥᱮ᱾ ᱟᱹᱰᱤ ᱡᱟᱸᱠ ᱡᱚᱢᱚᱠ ᱟᱹᱰᱤ ᱢᱚᱸᱡᱽ ᱦᱳᱭᱳᱜ ᱠᱟᱱ ᱛᱟᱦᱮᱸᱜ᱾ ᱦᱮᱸ ᱥᱮᱪᱮᱜ? ᱦᱳᱭ, ᱦᱮᱸ ᱚᱱᱟ ᱚᱝᱠᱟ ᱜᱮ ᱦᱩᱭ ᱞᱮᱱ ᱠᱷᱟᱱ ᱛᱟᱨ ᱦᱚᱸ ᱟᱹᱰᱤ ᱜᱮ ᱟᱹᱰᱤ ᱜᱮ ᱵᱷᱟᱜᱤ ᱠᱚᱜᱼᱟ᱾
ᱟᱨ ᱱᱮᱛᱟᱨ ᱫᱚ ᱚᱱᱮ ᱚᱝᱠᱟ ᱢᱟᱱᱮ ᱟᱹᱰᱤ ᱪᱮᱫ ᱠᱷᱟᱹᱛᱤᱨ ᱥᱚᱢᱚᱭ ᱠᱚ ᱵᱟᱧᱪᱟᱣ ᱫᱟ ᱥᱮ ᱪᱮᱫ ᱠᱷᱟᱹᱛᱤᱨ ᱢᱟᱱᱮ ᱱᱚᱜᱼ ᱱᱚᱣᱟ ᱡᱤᱱᱤᱥᱴᱟᱜ ᱜᱮ ᱟᱵᱚ ᱵᱟᱵᱚᱱ ᱫᱚᱦᱚᱭᱮᱫᱟ ᱡᱮ ᱦᱟᱯᱲᱟᱢ ᱠᱚ ᱪᱮᱫ ᱞᱮᱠᱟ ᱱᱤᱭᱚᱢ ᱠᱚ ᱫᱚᱦᱚ ᱞᱮᱫᱟ ᱦᱮᱸᱥᱮ᱾ ᱡᱮ ᱚᱱᱟ ᱱᱤᱭᱚᱢ ᱛᱮᱫᱚ ᱵᱟᱵᱚᱱ ᱪᱟᱜ ᱠᱟᱱᱟ, ᱱᱚᱜ ᱚ ᱱᱚᱣᱟ ᱜᱮ ᱢᱤᱫᱴᱟᱝ ᱮ ᱢᱟᱨᱟᱝ ᱵᱮᱯᱟᱨᱚᱜ ᱠᱟᱱᱟ ᱡᱮ ᱦᱟᱯᱲᱟᱢ ᱠᱚᱣᱟᱜ ᱠᱟᱛᱷᱟ ᱠᱚ ᱵᱟᱵᱚᱱ ᱫᱚᱦᱚᱭᱮᱫᱟ, ᱡᱮ ᱟᱵᱚ ᱱᱤᱭᱟᱹ ᱢᱚᱛᱚ ᱨᱩᱞ ᱵᱚᱱ ᱵᱮᱱᱟᱣ ᱮᱫᱟ ᱱᱤᱭᱟᱹ ᱢᱚᱛᱚ ᱱᱤᱭᱚᱢ ᱫᱟᱵᱚᱱ ᱟᱨ ᱱᱤᱡᱮᱢ ᱛᱚ ᱵᱚᱱ ᱠᱚᱨᱟᱣ ᱫᱟ ᱦᱳᱭᱥᱮ᱾ ᱚᱱᱟᱜᱮ ᱢᱤᱫᱴᱟᱝ ᱤᱭᱟᱹ ᱫᱚ ᱢᱟᱱᱮ ᱞᱟᱹᱭ ᱛᱮᱱᱟᱜ ᱫᱚ ᱠᱟᱛᱷᱟ ᱠᱟᱱᱟ᱾
ᱦᱩᱸ
ᱦᱮᱸ, ᱱᱤᱭᱟᱹ ᱞᱟᱦᱟᱛᱮ ᱞᱟᱦᱟ ᱛᱮᱱᱟᱜ ᱡᱟᱦᱟᱸ ᱱᱤᱭᱚᱢ ᱠᱚ ᱟᱹᱨᱤᱪᱟᱹᱞᱤ ᱠᱚ ᱚᱱᱮ ᱚᱱᱟ ᱠᱚᱫᱚ ᱵᱚᱱ ᱦᱤᱲᱤᱧ ᱫᱟ᱾ ᱱᱤᱡᱮᱨᱟᱜ ᱱᱤᱭᱚᱢ ᱵᱚᱱ ᱪᱟᱹᱞᱩᱭᱫᱟ ᱱᱚᱜ-ᱚ ᱱᱚᱣᱟ ᱠᱚᱫᱚ ᱢᱟᱱᱮ ᱦᱚᱭᱛᱚ ᱵᱟᱝ ᱴᱷᱤᱠᱚᱜ ᱠᱟᱱ ᱛᱟᱵᱚᱱ ᱜᱮᱭᱟ᱾
ᱦᱩᱸᱦᱩ ᱦᱮᱸ ᱟᱞᱮ ᱦᱚᱸ ᱚᱱᱠᱟ ᱜᱮ ᱧᱮᱞ ᱵᱟᱲᱟᱜ ᱠᱟᱱᱟ ᱟᱨᱠᱤ, ᱚᱱᱟ ᱠᱚ ᱯᱟᱹᱦᱤᱞᱟᱜ ᱡᱟᱦᱟᱸ ᱥᱮᱨᱣᱟ ᱠᱚ ᱛᱟᱦᱮᱸ ᱠᱟᱱᱟ ᱱᱤᱛᱚᱜ ᱫᱚ ᱚᱱᱟ ᱠᱚ ᱫᱤᱱ ᱫᱤᱱ ᱛᱮ ᱵᱚᱫᱚᱞ ᱟᱠᱟᱱ ᱛᱮ᱾ ᱥᱚᱴᱠᱟᱴ ᱛᱮ ᱠᱟᱹᱢᱤ ᱵᱟᱲᱟ ᱦᱩᱭᱩᱜ ᱠᱟᱱᱟ᱾ ᱡᱮᱢᱚᱱ ᱟᱞᱮ ᱫᱚ, ᱡᱟᱦᱟᱸ ᱞᱮᱠᱟ ᱟᱢᱮᱢ ᱞᱟᱹᱭ ᱠᱮᱫᱟ ᱡᱮ ᱪᱟᱞᱟᱜ ᱛᱟᱦᱮᱸᱜ ᱠᱚ ᱢᱤᱫ ᱫᱤᱱ ᱛᱟᱨᱯᱚᱨᱮ ᱛᱟᱦᱮᱸ ᱵᱟᱥᱟᱜ ᱛᱟᱦᱮᱸᱫ ᱠᱚ ᱵᱟᱹᱨᱭᱟᱹᱛ ᱠᱚ ᱛᱟᱨᱯᱚᱨᱮ, ᱛᱟᱨᱯᱚᱨᱮ ᱫᱤᱱ ᱵᱟᱯᱞᱟ ᱠᱟᱛᱮᱜ ᱠᱚ ᱦᱤᱡᱩᱜ ᱛᱟᱦᱮᱸᱫ, ᱠᱤᱱᱛᱩ ᱱᱮᱛᱟᱨ ᱫᱚ ᱡᱮᱫᱤᱱ ᱜᱮᱠᱚ ᱪᱟᱞᱟᱜ ᱠᱟᱱᱟ ᱥᱮᱫᱤᱱ ᱜᱮᱠᱚ ᱢᱟᱱᱮ ᱵᱟᱯᱞᱟ ᱠᱟᱛᱮᱫ ᱵᱷᱳᱨ ᱵᱷᱳᱨ ᱛᱮ ᱠᱚ ᱨᱩᱣᱟᱹᱲ ᱠᱟᱱᱟ ᱵᱟᱠᱚ ᱛᱟᱦᱮᱱ ᱠᱟᱱᱟ᱾ ᱚᱝᱠᱟᱜᱮ ᱧᱮᱞᱚᱜ ᱠᱟᱱᱟ ᱟᱞᱮᱥᱮᱫ ᱦᱚᱸ ᱡᱮ ᱱᱤᱛᱚᱜ ᱫᱚ ᱵᱟᱠᱚ ᱵᱟᱥᱟᱜ ᱠᱟᱱᱟ᱾ ᱠᱟᱨᱚᱱ ᱥᱚᱴ ᱠᱟᱴ ᱠᱮᱫᱟ ᱠᱚ ᱫᱤᱱ, ᱟᱫᱚ ᱦᱚᱲ ᱠᱚᱦᱚᱸ ᱠᱟᱹᱴᱤᱡ ᱠᱚ ᱟᱯᱰᱮᱴ ᱠᱟᱱᱟ ᱵᱚᱱ ᱥᱮ ᱟᱫᱚ ᱚᱱᱟᱛᱮ᱾ ᱱᱤᱛᱚᱜ ᱫᱚ ᱢᱟᱱᱮ ᱩᱱᱟᱹᱜ ᱜᱟᱱ ᱫᱚ ᱵᱟᱵᱚᱱ ᱫᱮᱨᱤᱭᱫᱟ ᱟᱨᱠᱤ᱾ ᱠᱟᱹᱢᱤ ᱦᱚᱨᱟ ᱠᱚ᱾ ᱦᱩᱸ, ᱦᱩᱸ,
ᱟᱨ ᱛᱟᱦᱚᱞᱮ ᱜᱚᱝᱠᱮ ᱱᱚᱜᱼᱚᱭ ᱱᱚᱶᱟ ᱡᱮ ᱱᱮᱛᱟᱨ ᱫᱚ ᱵᱟᱯᱞᱟ ᱠᱚ ᱠᱚ ᱪᱟᱞᱟᱜ ᱠᱟᱱ ᱛᱟᱵᱚᱱᱟ ᱟᱵᱚ ᱥᱟᱱᱛᱟᱲ ᱠᱚᱦᱚᱸ ᱟᱫᱚ ᱚᱱᱮ ᱛᱟᱨᱢᱟᱱᱮ ᱦᱚᱲ ᱧᱮᱞᱛᱮ ᱟᱵᱚ ᱦᱚᱸ ᱢᱟᱱᱮ ᱴᱟᱢᱟᱠ ᱠᱚᱫ ᱵᱩᱱ ᱤᱫᱤᱭ ᱜᱮ ᱨᱮᱦᱚᱸ ᱨᱩ ᱵᱟᱹᱵᱩᱱ ᱜᱟᱱᱫᱟ ᱟᱨ ᱢᱟᱱᱮ ᱰᱤᱡᱮ ᱛᱮᱜᱮ ᱵᱚᱱ ᱵᱚᱠᱥ ᱠᱚ ᱛᱮ ᱵᱚᱱ ᱮᱱᱮᱡ ᱫᱟ ᱟᱨ ᱴᱟᱢᱟᱠ ᱛᱩ ᱫᱟᱜ ᱫᱚ ᱛᱟᱭᱚᱢ ᱨᱮᱜᱮ ᱵᱚᱱ ᱫᱚᱦᱚ ᱠᱟᱜ ᱠᱟᱱᱟ ᱱᱚᱶᱟ ᱫᱚ ᱱᱚᱶᱟ ᱵᱟᱨᱮᱛᱮ ᱟᱵᱤᱱ ᱫᱚ ᱪᱮᱫ ᱞᱮᱠᱟ ᱞᱟᱹᱭ ᱵᱩᱡᱷᱟᱹᱣᱮᱫ ᱠᱟᱱᱟ ᱡᱮ ᱱᱚᱶᱟ ᱠᱤ ᱴᱷᱤᱠ ᱦᱩᱭᱩᱜ ᱠᱟᱱᱟ ᱥᱮ ᱦᱮᱸ ᱵᱮ ᱴᱷᱤᱠ ᱦᱩᱭᱩᱜ ᱠᱟᱱᱟ ᱱᱚᱶᱟ ᱜᱮ ᱟᱵᱚᱣᱟ ᱟᱵᱩ ᱥᱚᱢᱟᱡᱽ ᱱᱤᱭᱟᱹ ᱱᱚᱶᱟ ᱫᱚ ᱵᱷᱟᱜᱤ ᱦᱩᱭᱩᱜ ᱠᱟᱱᱟ ᱠᱤ ᱴᱟᱢᱟᱠ ᱛᱩᱢᱫᱟᱜ ᱱᱚᱶᱟ ᱫᱚᱵᱚᱱ ᱛᱟᱭᱚᱢ ᱜᱤᱰᱤ ᱠᱟᱜ ᱠᱟᱱᱟ
ᱦᱮᱸ ᱦᱮᱸ ᱱᱚᱶᱟ ᱦᱚᱸ ᱟᱞᱮ ᱥᱮᱫ ᱦᱚᱸ ᱚᱱᱠᱟ ᱧᱮᱞᱚᱜ ᱠᱟᱱᱟ ᱡᱮ ᱟᱹᱰᱤ ᱵᱟᱯᱞᱟ ᱠᱚᱨᱮ ᱜᱮ ᱡᱮ ᱵᱟᱯᱞᱟ ᱚᱲᱟᱜ ᱦᱩᱭᱩᱜ ᱳ ᱠᱟᱱᱟ ᱠᱤᱱᱛᱩ ᱴᱟᱢᱟᱠ ᱛᱩᱢᱫᱟᱜ ᱵᱟᱹᱱᱩᱜᱼᱟ ᱥᱩᱫᱷᱩ ᱰᱤᱡᱮ ᱠᱚᱨᱮ ᱜᱮ ᱡᱟᱦᱟᱸ ᱤᱛᱩᱜ ᱰᱤᱡᱮ ᱠᱚᱨᱮ ᱠᱚ ᱮᱱᱮᱡ ᱵᱟᱲᱟᱭᱫᱟ ᱫᱚᱢᱮ, ᱠᱤᱱᱵᱟ ᱡᱟᱦᱟᱸ ᱟᱵᱚ ᱡᱚᱠᱷᱚᱱ ᱥᱤᱸᱫᱩᱨ ᱫᱟᱱ ᱠᱚ ᱠᱚ ᱠᱤᱱᱵᱟ ᱮᱴᱟᱜ ᱠᱟᱹᱢᱤ ᱠᱚ ᱦᱩᱭᱩᱜ ᱜᱮᱭᱟ ᱥᱟᱥᱟᱝ ᱠᱚ ᱚᱡᱚᱜ ᱠᱚ ᱛᱚᱠᱷᱚᱱ ᱡᱮᱢᱚᱱ ᱟ ᱛᱟᱢᱟᱠᱩᱨ ᱠᱚ ᱫᱚᱨᱠᱟᱨ ᱫᱚᱨᱠᱟᱨᱟᱵᱚᱱ ᱜᱮᱭᱟ ᱛᱚ ᱚᱱᱠᱟ ᱧᱮᱞᱚᱜ ᱠᱟᱱᱟ ᱡᱮ ᱵᱟᱸᱢ ᱠᱩ ᱨᱩ ᱵᱟᱲᱟ ᱵᱟᱝ ᱟᱸᱡᱚᱢᱚᱜ ᱠᱟᱱᱟ᱾ ᱥᱩᱫᱩ ᱰᱤᱡᱮ ᱠᱚ ᱠᱷᱟᱴᱟᱣ ᱠᱟᱜ ᱠᱟᱱᱟ ᱟᱨ ᱰᱤᱡᱮ ᱨᱮ ᱚᱱᱟ ᱡᱟᱦᱟᱸ ᱴᱟᱢᱟᱠ ᱨᱩ ᱦᱮᱛᱟ ᱫᱚ ᱧᱟᱢᱚᱜ ᱠᱟᱱᱟ ᱤᱭᱟᱹᱨᱮ ᱤᱭᱩᱴᱩᱵᱽ ᱠᱚᱨᱮᱜ ᱛᱚ ᱚᱱᱟ ᱠᱚᱨᱮᱜ ᱠᱷᱚᱱ ᱠᱚ ᱰᱟᱣᱩᱱᱞᱳᱰ ᱟᱹᱜᱩ ᱠᱟᱛᱮᱫ ᱠᱚ ᱞᱟᱜᱟᱣ ᱠᱟᱜ ᱠᱟᱱᱟ ᱟᱨ ᱱᱚᱰᱮ ᱵᱟᱯᱞᱟᱜ ᱠᱚ ᱯᱟᱨᱚᱢᱚᱜ ᱠᱟᱱᱟ ᱛᱚ ᱱᱚᱶᱟ ᱠᱚᱫᱚ ᱠᱟᱹᱴᱤᱡ ᱵᱟᱹᱲᱤᱡᱚᱜ ᱠᱟᱱᱟ ᱠᱟᱨᱚᱱ ᱟᱵᱚᱣᱟᱜ ᱡᱟᱦᱟᱸ ᱯᱟᱹᱦᱤᱞ ᱦᱟᱯᱲᱟᱢ ᱠᱚ ᱡᱟᱦᱟᱸ ᱠᱚ ᱟᱵᱚᱣᱟᱜ ᱥᱮᱨᱣᱟ ᱨᱮ ᱠᱚ ᱫᱚᱦᱚ ᱠᱟᱫ ᱛᱟᱵᱚᱱ ᱫᱚ ᱡᱟᱦᱟᱸ ᱩᱱᱟᱹᱜ ᱫᱤᱱ ᱠᱷᱚᱱ ᱛᱚ ᱚᱱᱟ ᱠᱚ ᱫᱚ ᱛᱟᱞᱚᱢ ᱛᱟᱞᱚᱢ ᱞᱚᱴᱚᱢ ᱠᱟᱛᱮᱫ ᱯᱟᱨᱚᱢ ᱪᱟᱞᱟᱜ ᱫᱚ ᱠᱟᱹᱴᱤᱡ ᱴᱷᱤᱠ ᱵᱟᱝ ᱦᱩᱭᱩᱜ ᱠᱟᱱ ᱞᱮᱠᱟ ᱟᱹᱞᱤᱧᱼᱟᱜ ᱢᱮᱱ ᱛᱮᱫᱚᱭ ᱞᱟᱹᱭᱫᱟ ᱟᱨᱠᱤ ᱛᱚ ᱱᱚᱶᱟ ᱠᱚ ᱠᱷᱚᱱ ᱫᱚ ᱠᱟᱹᱴᱤᱡ ᱦᱩᱸ
ᱟᱨ ᱛᱟᱦᱚᱞᱮ ᱜᱚᱝᱠᱮ ᱱᱚᱜ ᱱᱚᱝᱠᱟ ᱡᱮ ᱤᱭᱟᱹ ᱛᱟ ᱛᱚ ᱱᱚᱳᱱ ᱛᱚ ᱴᱟᱢᱟᱠ ᱛᱩᱢᱫᱟ ᱟᱵᱚ ᱫᱚᱵᱚᱱ ᱢᱟᱱᱮ ᱯᱩᱱᱮ ᱡᱮᱱᱟᱨᱮᱥᱚᱱ ᱫᱚ ᱴᱟᱢᱟᱠ ᱛᱩᱢᱫᱟᱜ ᱫᱚ ᱟᱫᱚ ᱤᱫᱤ ᱜᱮᱛᱚ ᱵᱟᱠᱚ ᱤᱫᱤᱭᱟ ᱱᱚᱝᱠᱟ ᱡᱩᱫᱤ ᱪᱟᱞᱟᱜᱼᱟ ᱥᱮ ᱛᱟᱦᱞᱮ ᱟᱵᱚᱨᱮᱱ ᱡᱟᱦᱟᱸ ᱯᱚᱨᱮ ᱡᱮᱱᱟᱨᱮᱥᱚᱱ ᱠᱚ ᱩᱱᱠᱩ ᱫᱚ ᱛᱟᱦᱞᱮ ᱚᱱᱟ ᱴᱟᱢᱟᱠ ᱛᱩᱢᱫᱟᱜ ᱫᱚ ᱦᱤᱲᱤᱧ ᱜᱮᱠᱚ ᱦᱤᱲᱤᱧ ᱩᱛᱟᱹᱨᱟ ᱮᱢᱚᱱ ᱠᱚ ᱦᱤᱲᱤᱧᱟ ᱡᱮ
ᱦᱩᱧ
ᱛᱩᱢᱫᱟᱜ ᱚᱱᱟ ᱤᱫᱤ ᱜᱮᱠᱚ ᱦᱤᱲᱤᱧᱟ ᱡᱮ ᱵᱟᱯᱞᱟ ᱚᱲᱟᱜ ᱨᱮ ᱦᱳᱭᱥᱮ ᱟᱨ ᱟᱨ ᱩᱱ ᱫᱚ ᱢᱟᱱᱮ ᱪᱮᱫ ᱞᱮᱠᱟ ᱵᱮᱯᱟᱨᱚᱜᱼᱟ ᱡᱮᱢᱚᱱ ᱱᱮᱛᱟᱨ ᱫᱚ ᱦᱚᱲ ᱧᱮᱞᱛᱮ ᱟᱫᱚ ᱴᱟᱢᱟᱠ ᱠᱚᱦᱚᱸ ᱠᱚ ᱤᱫᱤᱭᱮᱫ ᱨᱮᱦᱚᱸ ᱰᱤᱡᱮ ᱛᱮᱠᱚ ᱮᱱᱮᱡ ᱠᱟᱱᱟ ᱟᱨ ᱛᱟᱨᱯᱚ ᱨᱮ ᱵᱳᱢ ᱠᱚᱠᱚ ᱴᱷᱩᱭᱮᱫᱟ, ᱛᱟᱦᱚᱞᱮ ᱜᱚᱝᱠᱮ ᱟᱹᱞᱤᱧ ᱴᱷᱮᱱ ᱱᱚᱣᱟ ᱜᱮ ᱞᱟᱹᱭ ᱛᱟᱦᱮᱸ ᱠᱟᱱ ᱛᱟᱹᱞᱤᱧᱟ ᱡᱮ ᱱᱚᱣᱟ ᱠᱚ ᱵᱳᱢ ᱠᱚ ᱴᱷᱩᱠ ᱜᱮᱭᱟ ᱟᱵᱚᱣᱟᱜ ᱟᱵᱚᱣᱟᱜ ᱥᱮᱨᱣᱟ ᱨᱮ ᱛᱟᱦᱮᱸᱠᱟᱱᱟ
ᱵᱟ ᱟᱹᱞᱤᱧ ᱡᱟᱦᱟᱸ ᱞᱮᱠᱟᱞᱤᱧ ᱵᱟᱲᱟᱭᱟ ᱟᱨᱠᱤ ᱦᱟᱯᱲᱟᱢ ᱠᱚᱣᱟᱜ ᱢᱚᱪᱟ ᱠᱚᱞᱤᱧ ᱟᱸᱡᱚᱢ ᱟᱠᱟᱫᱟ ᱥᱮ ᱠᱚ ᱞᱟᱹᱭ ᱵᱟᱲᱟᱭ ᱜᱮᱭᱟ ᱠᱤᱪᱷᱩ ᱠᱤᱪᱷᱩ ᱢᱟᱨᱮ ᱯᱩᱨᱩᱫᱷᱩᱞ ᱠᱚ ᱟᱹᱛᱩ ᱚᱲᱟᱜ ᱠᱚᱨᱮᱱ ᱢᱮᱱᱟᱜ ᱠᱚᱜᱮᱭᱟ ᱛᱚ ᱵᱟᱯᱞᱟ ᱚᱲᱟᱜ ᱠᱚᱨᱮ ᱠᱚ ᱱᱚᱶᱟ ᱠᱚ ᱧᱮᱞ ᱠᱟᱛᱮᱫ ᱟᱰᱤ ᱟᱹᱲᱤᱥ ᱜᱮ ᱠᱚ ᱟᱴᱠᱟᱨ ᱜᱮᱭᱟ ᱟᱨ ᱡᱟᱦᱟᱠᱟ ᱞᱤᱧ ᱟᱸᱡᱚᱢ ᱟᱠᱟᱫ ᱠᱚᱣᱟ ᱡᱮ ᱱᱚᱜ ᱱᱟ ᱠᱚ ᱵᱳᱢ ᱴᱷᱩ ᱠᱩ ᱠᱤᱢᱵᱟ ᱟᱨᱚ ᱦᱟᱱᱠᱩ ᱱᱤᱛᱚᱜ ᱫᱚ ᱨᱩ ᱠᱚᱦᱚᱸᱠᱚ ᱟᱹᱜᱩᱭᱮᱫ ᱠᱚᱣᱟ ᱡᱟᱦᱟᱸᱭ ᱫᱤᱠᱩ ᱠᱚ ᱤᱫᱤ ᱵᱟᱲᱟ ᱠᱚᱜᱮ ᱫᱚ ᱚᱱᱠᱟᱱᱟᱜ ᱦᱚᱸ ᱧᱮᱞᱚᱜ ᱠᱟᱱᱟ ᱛᱚ ᱚᱱᱟ ᱠᱚᱫᱚ ᱯᱟᱦᱤᱞ ᱫᱚ ᱵᱟᱝ ᱛᱟᱦᱮᱸ ᱠᱟᱱᱟ᱾ ᱫᱷᱤᱨᱮ ᱫᱷᱤᱨᱮ ᱱᱮᱛᱟᱨ ᱱᱮᱛᱟᱨ ᱜᱮ ᱧᱮᱞᱚᱜ ᱠᱟᱱᱟ ᱚᱱᱟ ᱠᱚ ᱛᱚ ᱱᱚᱶᱟ ᱠᱚ ᱫᱚ ᱟᱞᱤᱧᱟᱜ ᱢᱮᱱᱛᱮ ᱫᱚ ᱞᱟᱹᱭᱟ ᱡᱮ ᱡᱮᱦᱮᱛᱩ ᱯᱟᱦᱤᱞ ᱠᱷᱚᱱ ᱟᱵᱩ ᱦᱟᱯᱲᱟᱢ ᱠᱚ ᱱᱚᱶᱟ ᱠᱚ ᱫᱚ ᱵᱟᱠᱚ ᱵᱮᱵᱚᱦᱟᱨ ᱟᱹᱜᱩ ᱟᱠᱟᱫ ᱛᱟᱵᱚᱱᱟ ᱥᱮ ᱟᱵᱚᱣᱟᱜ ᱥᱮᱨᱣᱟ ᱨᱮ ᱫᱚ ᱱᱚᱣᱟ ᱠᱚ ᱫᱚ ᱵᱟᱹᱱᱩᱜᱼᱟ ᱛᱚ ᱱᱚᱝᱠᱟᱱᱟᱜ ᱡᱟᱦᱟᱸ ᱪᱷᱟᱛᱤᱠ ᱠᱚᱣᱟᱜ ᱡᱟᱦᱟᱸ ᱤᱭᱟᱹ ᱠᱚ ᱟᱹᱨᱤᱪᱟᱹᱞᱤ ᱠᱚ ᱟᱵᱚ ᱵᱚᱱ ᱚᱨ ᱥᱩᱨ ᱡᱚᱝ ᱡᱚᱝᱚᱜ ᱠᱟᱱᱟ ᱟᱨᱠᱤ ᱱᱚᱣᱟ ᱠᱚ ᱫᱚ ᱟᱵᱩ ᱟᱵᱩ ᱫᱚ ᱵᱟᱝ ᱵᱮᱵᱚᱦᱟᱨ ᱜᱮ ᱮᱠᱟᱞ ᱵᱷᱟᱜᱮᱜ ᱛᱟᱵᱚᱱᱟ ᱵᱟᱠᱷᱟᱱ ᱡᱩᱫᱤ ᱟᱵᱚ ᱦᱟᱭᱛᱳ ᱦᱳᱭᱛᱳ ᱵᱚᱱ ᱵᱮᱵᱚᱦᱟᱨᱟ ᱱᱚᱣᱟ ᱠᱚ ᱡᱤᱱᱤᱥ ᱟᱵᱚ ᱡᱟᱦᱟᱸᱭ ᱯᱚᱨᱚᱵᱚᱨᱛᱤ ᱟᱵᱚᱮᱱ ᱱᱮᱥᱴ ᱡᱮᱱᱟᱨᱮᱥᱚᱱ ᱡᱟᱦᱟᱸᱭ ᱠᱚ ᱦᱤᱡᱩᱜ ᱠᱟᱱᱟ᱾ ᱛᱩ ᱱᱩᱠᱩ ᱫᱚ ᱪᱮᱫ ᱠᱚ ᱥᱮᱬᱟᱭᱟ ᱟᱵᱚ ᱧᱮᱞᱛᱮ ᱛᱟᱭ ᱵᱟᱝ ᱛᱚ ᱚᱱᱟᱛᱮ ᱟᱞᱤ ᱱᱚᱣᱟ ᱠᱷᱚᱱ ᱫᱚ ᱠᱟᱹᱴᱤᱡ ᱥᱟᱺᱜᱤᱧ ᱧᱚᱜ ᱨᱮ ᱜᱮ ᱛᱟᱦᱮᱸ ᱞᱮᱠᱷᱟᱱ ᱜᱮ ᱵᱷᱟᱜᱤ ᱠᱚᱜᱼᱟ ᱟᱨᱠᱤ ᱟᱵᱚ ᱠᱚ ᱫᱚ ᱟᱨᱠᱤ ᱚᱱᱟ ᱜᱮᱞᱤᱧ ᱢᱮᱱᱟ ᱟᱹᱞᱤᱧ ᱫᱚ
ᱦᱩᱸ ᱟᱪᱪᱷᱟ ᱟᱨ ᱱᱚᱜᱼᱚᱭ ᱛᱚ ᱵᱟᱯᱞᱟ ᱠᱚᱫᱚ ᱱᱚᱜ ᱱᱚᱝᱠᱟ ᱱᱚᱝᱠᱟ ᱛᱟᱨᱯᱚᱨ ᱡᱟᱦᱟᱸ ᱤᱭᱟᱹ ᱚᱱᱟ ᱵᱟᱯᱞᱟ ᱫᱚᱥᱟᱨ ᱦᱤᱞᱳᱜ ᱡᱮ ᱡᱚᱠᱷᱚᱱ ᱢᱟᱱᱮ ᱠᱚᱲᱟ ᱜᱤᱫᱽᱨᱟᱹ ᱴᱟᱜ ᱡᱚᱠᱷᱚᱱ ᱱᱭᱦᱟᱹᱨ ᱡᱚᱠᱷᱚᱱ ᱠᱚ ᱤᱫᱮ ᱢᱟᱱᱮ ᱠᱩᱲᱤ ᱜᱤᱫᱽᱨᱟᱹ ᱚᱲᱟᱜ ᱡᱚᱠᱷᱚᱱ ᱠᱚ ᱤᱫᱤᱭᱮᱭᱟ
ᱦᱮᱸ ᱦᱮᱸ ᱦᱮᱸ ᱦᱮᱸ
ᱛᱚ ᱚᱱᱟ ᱚᱱᱟ ᱦᱤᱥᱟᱹᱛᱮ ᱪᱮᱫ ᱞᱮᱠᱟ ᱦᱩᱭᱩᱜᱼᱟ ᱚᱸᱰᱮ ᱫᱚ ᱢᱟᱱᱮ ᱦᱟᱺᱰᱤ ᱠᱚ ᱪᱚᱲ ᱜᱮᱭᱟ ᱛᱚ ᱢᱮᱨᱚᱢ ᱠᱚ ᱥᱟᱢᱟᱜ ᱦᱚᱪᱚ ᱜᱮᱭᱟ ᱦᱳᱭ ᱥᱮ
ᱦᱮᱸ ᱦᱮᱸ ᱦᱮᱸ ᱛᱚ ᱚᱱᱟ ᱫᱚ ᱢᱟᱱᱮ ᱟᱞᱮ ᱥᱮᱱᱟᱜ ᱞᱤᱧ ᱞᱟᱹᱭ ᱮᱫᱟ ᱛᱚ ᱚᱱᱟ ᱫᱚ ᱢᱟᱱᱮ ᱡᱮᱦᱮᱛᱩ ᱱᱟᱣᱟ ᱡᱟᱶᱟᱭ ᱦᱩᱭ ᱱᱟ ᱥᱮ ᱚᱱᱟ ᱚᱲᱟᱜ ᱨᱮᱱ ᱛᱚ ᱩᱱᱤ ᱡᱟᱛᱮ ᱵᱷᱤᱛᱤᱨ ᱚᱲᱟᱜ ᱮ ᱵᱚᱞᱚ ᱫᱟᱲᱮᱭᱟᱜ ᱢᱟ ᱚᱱᱟ ᱚᱲᱟᱜ ᱛᱟᱞᱟᱭ ᱞᱟᱹᱜᱤᱫ ᱛᱮ ᱛᱚ ᱢᱤᱫᱴᱟᱝ ᱢᱮᱨᱚᱢ ᱟᱨ ᱠᱤ ᱢᱮᱨᱚᱢ ᱟᱨ ᱦᱟᱺᱰᱤ ᱠᱚᱠᱚ ᱪᱚᱴᱚᱨ ᱦᱤᱥᱟᱹᱵ ᱛᱮ ᱚᱱᱟ ᱟᱛᱳ ᱦᱚᱲ ᱨᱮᱱ ᱡᱟᱦᱟᱸᱭ ᱠᱚ ᱜᱚᱲᱚᱢ ᱥᱚᱢᱯᱚᱨᱠᱚ ᱠᱚ ᱦᱩᱭᱩᱜᱼᱟ ᱩᱱᱤ ᱞᱟᱜ ᱠᱟᱹᱴᱤᱡ ᱠᱚ ᱞᱟᱸᱫᱟ ᱵᱟᱲᱟᱭᱟ ᱩᱱ ᱥᱚᱢᱚᱭ ᱟᱨ ᱢᱤᱫᱴᱟᱝ ᱢᱮᱨᱚᱢ ᱠᱚ ᱠᱩᱴᱟᱹᱢ ᱦᱚᱪᱚᱭᱮᱭᱟ ᱟᱨ ᱚᱱᱟ ᱚᱱᱟ ᱵᱚᱦᱚᱜ ᱥᱚᱲᱮ ᱫᱚ ᱟᱡ ᱠᱚ ᱡᱚᱢ ᱦᱚᱪᱚᱭᱮᱭᱟ ᱤᱱᱟᱹᱠᱷᱟᱱ ᱫᱚ ᱩᱱᱤ ᱫᱚ ᱢᱟᱱᱮ ᱟᱠᱚ ᱚᱲᱟᱜ ᱨᱮᱱ ᱡᱟᱶᱟᱭ ᱨᱩᱯ ᱛᱮᱫᱚ ᱵᱟᱝ ᱢᱤᱫᱴᱟᱝ ᱟᱠᱚᱨᱤᱱ ᱦᱚᱲ ᱦᱤᱥᱟᱹᱵ ᱛᱮ ᱢᱤᱫᱴᱟᱝ ᱠᱚ ᱚᱲᱟᱜ ᱛᱟᱞᱟ ᱠᱮᱫᱮᱭᱟ ᱠᱚ ᱟᱨᱠᱤ ᱢᱤᱫᱴᱟᱝ ᱱᱚᱝᱠᱟᱱᱟᱜ ᱢᱤᱫᱴᱟᱝ ᱟᱵᱚᱣᱟᱜ ᱥᱮᱨᱣᱟ ᱯᱟᱹᱦᱤᱞ ᱠᱷᱚᱱ ᱟᱸᱡᱚᱢ ᱦᱮᱡ ᱠᱟᱱᱟ ᱛᱚ ᱚᱱᱮ ᱚᱱᱟ ᱠᱷᱟᱹᱛᱤᱨ ᱛᱮᱜᱮ ᱚᱱᱮ ᱚᱱᱟ ᱠᱷᱟᱹᱛᱤᱨ ᱛᱮᱜᱮ ᱟᱫᱚ ᱩᱱᱤ ᱫᱚ ᱢᱟᱱᱮ ᱚᱱᱟ ᱦᱟᱺᱰᱤ ᱠᱚᱠᱚ ᱪᱚᱰᱚᱨ ᱦᱚᱪᱚᱭᱮᱭᱟ ᱥᱮ ᱩᱱᱤ ᱢᱮᱨᱚᱢ ᱠᱚᱠᱚ ᱠᱩᱴᱟᱹᱢ ᱦᱚᱪᱚᱭᱮᱭᱟ ᱟᱨᱠᱤ ᱮᱱᱛᱮ ᱮᱸᱰᱮᱠᱷᱟᱱ ᱩᱱᱤ ᱫᱚ ᱟᱨᱠᱤ ᱚᱲᱟᱜ ᱛᱟᱞᱟᱭᱮᱱᱟᱭ ᱟᱨᱠᱤ ᱚᱱᱮ ᱚᱱᱠᱟ ᱧᱚᱜ ᱵᱮᱯᱟᱨ ᱠᱟᱱᱟ ᱟᱨᱠᱤ
ᱦᱳᱭ ᱱᱤᱭᱟᱹ ᱢᱟᱱᱮ ᱟᱹᱵᱤᱱ ᱞᱟᱹᱭ ᱠᱮᱫᱟ ᱟᱹᱰᱤ ᱟᱹᱰᱤ ᱢᱚᱸᱡᱽᱤᱧ ᱟᱹᱭᱠᱟᱹᱣ ᱠᱮᱫᱟ ᱪᱮᱫᱟᱜ ᱥᱮ ᱡᱚᱛᱚ ᱡᱚᱛᱚ ᱠᱷᱚᱢᱚᱛᱟ ᱡᱷᱚᱛᱚ ᱦᱚᱲ ᱵᱟᱵᱚᱱ ᱵᱟᱲᱟᱭᱟ ᱥᱮ ᱱᱤᱭᱚᱢ ᱠᱚᱨᱮᱫᱚ ᱵᱟᱵᱚᱱ ᱵᱟᱲᱟᱭᱟ ᱦᱳᱭᱥᱮ ᱱᱚᱜᱼᱚᱭ ᱡᱮ ᱱᱚᱣᱟ ᱦᱚᱸ ᱟᱨ ᱱᱚᱜᱼᱚᱭ ᱱᱚᱣᱟ ᱠᱟᱛᱷᱟ ᱡᱮ ᱟᱵᱤᱱ ᱵᱮᱤᱴᱱ ᱞᱟᱹᱭ ᱠᱮᱫᱟ ᱮᱱ ᱦᱚᱸ ᱵᱟᱞᱤᱧ ᱵᱟᱲᱟᱭ ᱛᱟᱦᱮᱸᱫ ᱟᱵᱤᱱ ᱵᱤᱱ ᱞᱟᱹᱭᱮᱫ ᱠᱮᱫ ᱛᱮᱜᱮ ᱱᱚᱣᱟ ᱠᱟᱛᱷᱟ ᱞᱤᱧ ᱵᱟᱲᱟᱭ ᱧᱟᱢ ᱠᱮᱫᱟ ᱦᱳᱭ ᱥᱮ ᱦᱮᱸ ᱛᱚ ᱟᱹᱰᱤ ᱱᱟᱯᱟᱭ ᱱᱚᱣᱟ ᱠᱟᱛᱷᱟ ᱵᱤᱱ ᱞᱟᱹᱭ ᱠᱮᱫᱟ
ᱦᱩᱸ
ᱟᱫᱚ ᱟᱯᱮᱥᱮᱫ ᱫᱚ ᱵᱟᱟᱹᱞᱤᱧ ᱵᱟᱲᱟᱭᱟ ᱡᱮ ᱱᱚᱝᱠᱟᱱᱟᱜ ᱢᱟᱱᱮ ᱜᱚᱴᱟ ᱫᱤᱥᱚᱢ ᱫᱚ ᱟᱨ ᱱᱚᱝᱠᱟᱱᱟᱜ ᱥᱮᱨᱣᱟ ᱵᱟᱹᱱᱩᱜ ᱪᱟᱹᱞᱩ ᱵᱟᱹᱱᱩᱜᱼᱟ ᱾